ᱟᱨ ᱜᱮ᱾
ᱛᱟᱯᱚᱨ ᱱᱟᱯᱟᱭ ᱵᱟᱲᱟ ᱜᱮᱛᱚ?
ᱦᱮᱸ ᱱᱟᱯᱟᱭ ᱵᱟᱲᱟᱜᱮ᱾
ᱟᱪᱪᱷᱟ ᱟᱹᱞᱤᱧ ᱦᱚᱸ ᱢᱚᱴᱟᱢᱩᱴᱤ ᱱᱤᱭᱟᱹ ᱜᱷᱟᱹᱲᱤᱡ ᱫᱚ ᱱᱟᱯᱟᱭ ᱵᱟᱲᱟ ᱜᱮ᱾ ᱟᱨ ᱚᱲᱟᱜ ᱠᱚᱨᱮᱜ ᱥᱟᱱᱟᱢ ᱠᱚ ᱜᱚ ᱵᱟᱵᱟ ᱛᱟᱠᱚ?
ᱦᱮᱸ ᱩᱱᱠᱩ ᱦᱚᱸ ᱱᱟᱯᱟᱭ ᱜᱮ ᱢᱮᱱᱟᱜ ᱠᱚᱣᱟ ᱟᱨ ᱟᱹᱵᱤᱱᱟᱜ ᱚᱲᱟᱜ ᱨᱮᱫᱚ?
ᱱᱚᱛᱮ ᱦᱚᱸ ᱱᱚᱛᱮ ᱦᱚᱸ ᱟᱠᱷᱟᱱ ᱡᱚᱛᱚ ᱜᱮᱠᱚ ᱱᱟᱯᱟᱭ ᱵᱟᱲᱟ ᱜᱮᱭᱟ ᱠᱷᱟᱱ ᱟᱯᱟᱚᱛᱚ ᱫᱚ᱾ ᱟᱨ ᱤᱧ ᱞᱟᱹᱭ ᱫᱟ ᱛᱟᱦᱚᱞᱮ ᱩᱸᱜ ᱚᱲᱟᱜ ᱠᱚᱨᱮᱫ ᱨᱚᱦᱚᱭ ᱵᱟᱲᱟ ᱠᱚᱫᱚ ᱟᱨᱚᱢᱵᱚ ᱠᱮᱫᱟ ᱥᱮ ᱟᱹᱣᱨᱤ?
ᱨᱚᱦᱚᱭ ᱵᱟᱲᱟ ᱫᱚ ᱟᱹᱣᱨᱤ ᱟᱨᱟᱢᱵᱷᱚᱜᱼᱟ ᱱᱚ ᱪᱟᱞᱟᱜ ᱠᱟᱱᱟ ᱥᱤ ᱠᱚ ᱪᱟᱞᱟᱜ ᱠᱟᱱᱟ ᱛᱚᱞᱟ ᱠᱚ ᱜᱤᱰᱤ ᱠᱚ ᱪᱟᱞᱟᱜ ᱠᱟᱱᱟ᱾
ᱟᱪᱪᱷᱟ ᱟᱪᱪᱷᱟ ᱟᱪᱪᱷᱟ ᱟᱪᱪᱷᱟ᱾
ᱟᱯᱮ ᱫᱚ ᱯᱮ ᱨᱚᱦᱚᱭ ᱫᱟ ᱥᱮ ᱵᱟᱝ?
ᱵᱟᱝ ᱜᱚᱝᱠᱮ ᱦᱚᱝᱠᱟ ᱫᱟᱜ ᱠᱚ ᱫᱟᱜ ᱵᱟᱲᱟᱭᱮᱫᱟᱭ ᱠᱷᱟᱱ ᱦᱚᱭ ᱦᱤᱸᱥᱤᱫ ᱠᱚ ᱠᱷᱟᱨᱟᱵᱚᱜ ᱠᱷᱟᱨᱟᱵᱚᱜ ᱠᱟᱱᱟ ᱛᱚ ᱟᱨ ᱫᱟᱜ ᱦᱚᱸ ᱢᱳᱴᱟᱢᱩᱴᱤ ᱫᱟᱜ ᱮᱫᱟᱭ᱾ ᱟᱫᱚ ᱟᱠᱷᱟᱱ ᱨᱚᱦᱚᱭ ᱠᱚᱫᱚ ᱟᱹᱣᱨᱤᱭᱟᱜ-ᱟ ᱟᱨ ᱛᱚᱞᱟ ᱠᱚ ᱮᱨ ᱦᱩᱭ ᱠᱟᱱᱟ ᱫᱮᱠᱷᱟ ᱡᱟᱠ ᱛᱤᱥ ᱞᱮᱠᱷᱟᱱ ᱫᱟᱜ ᱮ ᱫᱟᱜ ᱮᱫᱟ ᱩᱱᱤ ᱨᱚᱦᱚᱭ ᱦᱩᱭᱩᱜ-ᱟ᱾
ᱪᱷᱟ᱾
ᱛᱟᱦᱚᱞᱮ ᱜᱚᱢᱠᱮ ᱦᱚᱞᱟ ᱯᱟᱨᱚᱢᱮᱱᱫᱚ ᱯᱚᱨᱚᱵᱽ ᱵᱩᱨᱩ ᱵᱚᱸᱜᱟ ᱪᱟᱞᱟᱣ ᱦᱩᱭ ᱞᱮᱱᱟ ᱥᱮ ᱵᱟᱝ?
ᱪᱟᱞᱟᱣ ᱫᱚ ᱵᱟᱝ ᱦᱩᱭ ᱠᱟᱱᱟ ᱟᱹᱰᱤ ᱨᱟᱜᱮ ᱫᱟᱜ ᱡᱟᱹᱯᱩᱫ ᱛᱟᱦᱮᱫ ᱮ, ᱪᱟᱞᱟᱣ ᱨᱮᱱᱟᱜ ᱤᱪᱪᱷᱟ ᱫᱚ ᱛᱟᱦᱮᱸᱞᱮᱱᱟ ᱟᱫᱚ ᱵᱟ ᱵᱟᱝ ᱦᱳᱭᱱᱟ ᱟᱫᱚ ᱟᱹᱰᱤᱨᱟᱜᱤ ᱫᱟᱜᱛᱮ ᱛᱟᱦᱮᱸᱱᱟᱭ ᱛᱚ
ᱟᱜ ᱟᱪᱪᱷᱟ ᱟᱪᱪᱷᱟ ᱟᱪᱪᱷᱟ ᱟᱪᱪᱷᱟ ᱮᱸ ᱱᱚᱣᱟ ᱠᱟᱛᱷᱟ ᱠᱟᱱ ᱜᱮᱭᱟ ᱥᱟᱹᱨᱤᱜᱮ ᱦᱚᱞᱟ ᱫᱚ ᱫᱚᱢᱮ ᱜᱮ ᱫᱟᱜᱮ ᱛᱟᱦᱮᱸᱜ-ᱮ᱾
ᱟᱨ ᱛᱟᱦᱚᱞᱮ ᱱᱤᱛ ᱫᱚ ᱚᱠᱟᱨᱮ ᱢᱮᱱᱟᱜ ᱵᱤᱱᱟ ᱱᱤᱛ ᱫᱚ ᱚᱲᱟᱜ ᱨᱮᱜᱮ ᱥᱮ ᱵᱟᱭᱨᱮ ᱥᱮᱫ ᱦᱮᱡ ᱦᱩᱭ ᱠᱟᱱᱟ?
ᱟᱨ ᱱᱤᱫ ᱫᱚ ᱚᱲᱟᱜ ᱨᱮᱜᱤ ᱢᱤᱱᱤᱧᱟ᱾
ᱟᱪᱪᱷᱟ ᱟᱪᱪᱷᱟ ᱟᱪᱪᱷᱟ ᱟᱪᱪᱷᱟ᱾
ᱟᱨ ᱟᱵᱤᱱ ᱫᱚ?
ᱦ ᱟᱹᱞᱤᱧ ᱦᱚᱸ ᱟᱠᱷᱟᱱ ᱱᱤᱛ ᱫᱚ ᱵᱟᱭᱨᱮ ᱥᱮᱫ ᱞᱤᱧ ᱦᱮᱡ ᱟᱠᱟᱱᱟᱱ ᱠᱷᱟᱱ ᱟᱜ ᱠᱳᱞᱠᱟᱛᱟ ᱥᱮᱫ ᱠᱟᱹᱢᱤ ᱦᱮᱡ ᱦᱩᱭ ᱠᱟᱱᱟ, ᱦᱮᱸ ᱱᱚᱛᱮᱨᱮ ᱟᱠᱷᱟᱱ ᱦᱟᱠᱟᱱ ᱛᱟᱦᱮᱸᱱ ᱦᱩᱭᱩᱜ ᱠᱟᱱᱟ᱾
ᱟᱪᱪᱷᱟ ᱟᱨ ᱚᱱᱛᱮ ᱫᱚ ᱪᱮᱫ ᱠᱚᱵᱮᱱ ᱠᱟᱹᱢᱤ ᱡᱚᱝ ᱠᱟᱱᱟ?
ᱠᱟᱹᱢᱤ ᱦᱩᱭᱩᱜ ᱠᱟᱱ ᱜᱮᱭᱟ ᱱᱚᱸᱰᱮ ᱠᱷᱟᱱ ᱤᱭᱟᱹ ᱢᱮᱱᱟᱜ ᱟᱠᱟᱫᱟ ᱱᱚᱝᱠᱟ ᱠᱳᱢᱯᱟᱱᱤ ᱠᱟᱹᱢᱤ ᱛᱚ ᱚᱱᱟ ᱜᱮᱞᱤᱧ ᱠᱟᱹᱢᱤ ᱠᱟᱱᱟ ᱦᱟᱠᱷᱟᱱ ᱟᱯᱟᱛᱚ ᱛᱚ ᱫᱚ ᱦᱮᱸ ᱚ ᱧᱚ ᱱᱚᱸᱰᱚ ᱫᱚ ᱠᱷᱟᱱ ᱡᱟᱢᱟᱞᱮ ᱛᱮᱭᱟᱨᱫᱟ ᱟᱨ ᱡᱟᱢᱟ ᱦᱟᱠᱷᱟᱱ ᱦᱮᱸ ᱠᱟᱞᱟᱨᱤᱝ ᱠᱚ ᱦᱩᱭᱩᱜ ᱠᱟᱱᱟ ᱛᱟᱦᱚᱞᱮ ᱜᱚᱝᱠᱮ ᱛᱟᱦᱚᱞᱮ ᱱᱤᱛ ᱫᱚ ᱛᱟᱦᱚᱞᱮ ᱟᱵᱤᱱ ᱫᱚ ᱟ ᱪᱮᱫ ᱠᱚᱵᱤᱱ ᱪᱤᱠᱟᱹᱭ ᱜᱮᱭᱟ ᱢᱟᱱᱮ ᱮᱠᱷᱟᱱ ᱟᱵᱤᱱ ᱫᱚ ᱚᱲᱟᱜ ᱠᱚᱨᱮ ᱵᱤᱱ ᱠᱟᱹᱢᱤ ᱵᱟᱲᱟᱭ ᱫᱟ ᱥᱮ ᱠᱚᱲᱟ ᱯᱟᱲᱦᱟᱣ ᱞᱟᱭᱤᱱ ᱠᱚᱨᱮ ᱢᱮᱱᱟᱜ ᱵᱤᱱᱟ?
ᱦᱮᱸ ᱱᱤᱛᱳᱜ ᱫᱚ ᱚᱲᱟᱜ ᱨᱮᱞᱤᱧ ᱦᱮᱡ ᱠᱟᱱᱟ ᱠᱟᱺᱡ ᱢᱟᱱᱮ ᱪᱟᱥᱵᱟᱥ ᱠᱚ ᱦᱩᱭᱩᱜ ᱠᱟᱱᱟ ᱛᱚ᱾ ᱟᱨ ᱤᱧ ᱫᱚ ᱢᱟᱱᱮ ᱯᱟᱲᱦᱟᱜ ᱜᱤᱭᱟᱹᱧ ᱟᱫᱚ᱾
ᱟ, ᱟᱪᱪᱷᱟ ᱟᱪᱪᱷᱟ ᱟᱪᱪᱷᱟ ᱟᱪᱪᱷᱟ ᱟᱪᱪᱷᱟ, ᱵᱟ᱾ ᱟᱹᱰᱤ ᱢᱚᱡᱽ ᱯᱟᱲᱦᱟᱣ ᱞᱟᱹᱠᱛᱤ ᱠᱟᱱᱟ ᱛᱮᱦᱮᱧ ᱵᱟᱝ ᱯᱟᱲᱦᱟᱣ ᱞᱮᱱᱠᱷᱟᱱ ᱮᱠᱫᱚᱢ ᱟᱜᱟᱢ ᱰᱟᱦᱟᱨ ᱧᱩᱛᱟᱹᱛ ᱜᱮᱭᱟ ᱵᱟ᱾ ᱟᱹᱰᱤ ᱢᱚᱡᱽ ᱟᱨ ᱛᱟᱞᱦᱮ, ᱛᱟᱞᱦᱮ ᱱᱤᱛ ᱫᱚ ᱛᱟᱞᱦᱮ ᱚᱲᱟᱜ ᱠᱚᱨᱮ ᱫᱚ ᱪᱮᱫ ᱵᱤᱱ ᱞᱟᱹᱭ ᱠᱮᱫᱟ ᱠᱟᱹᱢᱤ ᱠᱚᱫᱚ ᱛᱤᱱ ᱡᱷᱟᱹᱞ ᱠᱟᱱᱟ?
ᱠᱟᱹᱢᱤ ᱠᱚ ᱫᱚ ᱦᱚᱸᱜ-ᱚᱭ ᱪᱟᱞᱟᱜ ᱠᱟᱱᱟ ᱛᱚᱞᱟ ᱠᱚ, ᱛᱚᱞᱟ ᱠᱚ ᱤᱭᱟᱹ ᱛᱩᱫ ᱦᱩᱭᱩᱜ ᱠᱟᱱᱟ ᱨᱚᱦᱚᱭ ᱞᱟᱹᱜᱤᱫ ᱛᱮ᱾
ᱟᱪᱪᱷᱟ, ᱯᱟᱨᱟ ᱵᱷᱟᱜᱮ ᱫᱟᱜ ᱠᱟᱫᱟᱭ ᱵᱟᱝ?
ᱦᱮᱸ ᱱᱚᱛᱮ ᱫᱚ ᱵᱷᱟᱜᱤ ᱜᱮ ᱫᱟᱜ ᱠᱮᱫᱟᱭ᱾ ᱡᱚᱛᱚ ᱢᱟᱱᱮ ᱪᱟᱥᱵᱟᱥ ᱠᱚ ᱦᱩᱭᱩᱜ ᱠᱟᱱᱟ ᱵᱷᱟᱜᱤ ᱜᱮ ᱜᱚᱴᱟ᱾
ᱵᱟ ᱜᱚᱝᱠᱮ᱾ ᱫᱚᱨᱠᱟᱨ ᱠᱟᱱ ᱜᱮᱭᱟ ᱜᱚᱝᱠᱮ ᱵᱟᱠᱷᱟᱱ ᱧᱮᱞᱚᱜ ᱠᱟᱱᱟ ᱱᱮᱛᱟᱨ ᱫᱤᱱ, ᱫᱤᱱ ᱫᱤᱱ ᱛᱮ ᱫᱟᱜ ᱠᱚᱦᱚᱸ ᱟᱹᱰᱤ ᱠᱚᱢ ᱜᱮ ᱫᱟᱜ ᱮᱟᱭ ᱦᱮᱸ ᱵᱟᱝ᱾
ᱮᱠᱫᱚᱢ᱾
ᱦᱚᱸᱜ-ᱚᱭ ᱡᱟ ᱦᱚᱭᱞᱚᱝ ᱠᱚ ᱟᱹᱨᱩ ᱯᱷᱮᱨᱟᱜ ᱠᱟᱱᱟ, ᱛᱚ ᱥᱟᱹᱨᱤ ᱠᱟᱛᱷᱟ ᱵᱚᱞᱛᱮ ᱫᱚ ᱫᱟᱜ ᱦᱚᱸ ᱟᱹᱰᱤ ᱠᱚᱢᱮ ᱫᱟᱜ ᱮᱫᱟ᱾ ᱟᱨ ᱧᱮᱞᱮᱫ ᱜᱮᱭᱟᱵᱤᱱ ᱛᱚ, ᱟᱪᱪᱷᱟ ᱟᱯᱮ ᱫᱚ ᱵᱤᱨ ᱫᱤᱥᱚᱢ ᱥᱮ ᱜᱚᱝᱠᱮ ᱵᱤᱞᱟᱹᱛ ᱫᱤᱥᱚᱢ?
ᱟᱞᱮ ᱥᱮᱫ ᱫᱚ ᱵᱤᱨ ᱫᱤᱥᱚᱢ ᱠᱟᱱᱟ᱾
ᱟᱪᱪᱷᱟ ᱟᱪᱪᱷᱟ ᱟᱪᱪᱷᱟ᱾ ᱟᱸᱡᱚᱢ ᱟᱠᱟᱫᱟᱞᱤᱧ ᱵᱤᱨ ᱫᱤᱥᱚᱢ ᱥᱮᱫ ᱥᱮ ᱪᱮᱫ ᱫᱚᱢᱮ ᱠᱩᱞ ᱛᱟᱹᱨᱩᱵ ᱠᱚᱠᱚ ᱛᱟᱸᱦᱮᱱᱟ, ᱢᱟᱨᱟᱜ ᱠᱚᱠᱚ ᱛᱟᱸᱦᱮᱱᱟ, ᱥᱟᱨᱤ ᱢᱮᱱᱟᱜ ᱠᱚᱣᱟ?
ᱦᱮᱸ ᱵᱟ, ᱞᱟᱹᱭ ᱫᱚᱠᱚ ᱞᱟᱹᱭᱟ ᱠᱤᱱᱛᱩ ᱢᱟᱱᱮ ᱵᱟᱹᱱᱩᱜ ᱫᱚ ᱵᱟᱹᱱᱩᱜ ᱠᱚᱣᱟ ᱚᱝᱠᱟ ᱫᱚ᱾ ᱞᱟᱦᱟ ᱛᱮᱠᱚ ᱛᱟᱦᱮᱸ ᱞᱮᱱᱟ, ᱢᱤᱫ ᱥᱚᱢᱚᱭ ᱟᱫᱚ ᱛᱮᱦᱤᱧ ᱜᱟᱯᱟ ᱫᱚ ᱵᱟᱹᱱᱩᱜ ᱠᱚᱣᱟ᱾
ᱟᱪᱪᱷᱟ ᱟᱪᱪᱷᱟ ᱟᱪᱪᱷᱟ ᱟᱪᱪᱷᱟ ᱟᱪᱪᱷᱟ᱾
ᱟᱫᱚ ᱱᱤᱛᱳᱜ ᱫᱚ ᱤᱭᱟᱹ ᱠᱚ ᱢᱮᱱᱟᱜ ᱠᱚᱣᱟ ᱠᱩᱞᱟᱹᱭ ᱠᱚ ᱢᱮᱱᱟᱜ ᱠᱚᱣᱟ, ᱤᱭᱟᱹ ᱢᱟᱨᱟᱜ ᱠᱚ ᱢᱮᱱᱟᱜ ᱠᱚᱣᱟ, ᱠᱤᱱᱛᱩ ᱟᱫᱚ ᱦᱟᱹᱝᱠᱩ ᱠᱩᱞ, ᱵᱟᱱᱟᱢ ᱠᱚᱫᱚ ᱵᱟᱹᱱᱩᱜ ᱠᱚᱣᱟ ᱞᱟᱦᱟᱛᱮ ᱞᱮᱠᱟ ᱫᱚ᱾
ᱜᱚᱝᱠᱮ, ᱦᱚᱸᱜ-ᱚᱱᱟ ᱜᱮ, ᱦᱚᱸᱜ-ᱚᱱᱟ ᱜᱮ ᱟᱹᱰᱤ ᱫᱩᱠ ᱠᱟᱱᱟ ᱫᱤᱱ ᱫᱤᱱᱛᱮ ᱧᱮᱞ ᱠᱚᱵᱤᱱ ᱛᱮᱦᱮᱧ ᱵᱤᱨ ᱠᱚᱨᱮ ᱦᱚᱸ ᱠᱩᱞ, ᱛᱟᱹᱨᱩᱵ, ᱵᱟᱱᱟ ᱥᱮ ᱱᱚᱝᱠᱟ ᱠᱩᱞᱟᱹᱭ ᱠᱚᱠᱚ ᱟᱫ ᱪᱟᱵᱟᱜ ᱠᱟᱱᱟ᱾ ᱟᱫᱚ ᱱᱚᱜ-ᱚᱱᱟ ᱨᱮ ᱟᱫ ᱨᱮᱱᱟᱜ ᱠᱟᱨᱚᱱ ᱫᱚ ᱦᱩᱭᱩᱜ ᱠᱟᱱᱟ, ᱦᱚᱸᱜ-ᱚᱭ ᱡᱮ ᱦᱚᱭᱞᱚᱝ ᱟᱹᱨᱩ ᱯᱷᱮᱨᱟᱜ ᱠᱟᱱᱟ, ᱥᱟᱶ ᱥᱟᱶᱛᱮ ᱛᱮᱦᱮᱧ ᱵᱤᱨ ᱠᱚᱠᱚ ᱢᱟᱜ ᱮᱫᱟ᱾ ᱚᱝᱠᱟᱞᱤᱧ ᱟᱸᱡᱚᱢ ᱠᱟᱫᱟ ᱵᱤᱨ ᱠᱚᱠᱚ ᱢᱟᱜ ᱮᱫᱟ ᱜᱚᱝᱠᱮ, ᱟᱯᱮ ᱫᱚ ᱵᱤᱨ ᱫᱤᱥᱚᱢ ᱨᱮᱱ ᱠᱟᱱᱟ ᱯᱮ, ᱟᱯᱮ ᱫᱚᱯᱮ ᱵᱟᱲᱟᱭᱟ᱾ ᱥᱟᱹᱨᱤ ᱜᱮ ᱜᱚᱝᱠᱮ ᱵᱤᱨᱠᱚ ᱚᱝᱠᱟ ᱠᱚ ᱢᱟᱜ ᱫᱟ?
ᱦᱮᱸ ᱱᱚᱣᱟ ᱫᱚ ᱠᱟᱛᱷᱟ ᱫᱚ ᱥᱟᱹᱨᱤ ᱜᱮ ᱠᱟᱱᱟ᱾
ᱟᱪᱪᱷᱟ ᱟᱪᱪᱷᱟ, ᱦᱮᱸ᱾ ᱛᱟᱦᱞᱮ ᱫᱚ ᱜᱚᱝᱠᱮ ᱟᱫᱚ ᱵᱟᱯᱮ ᱢᱟᱱᱟᱭᱮᱜ ᱠᱚᱣᱟ, ᱡᱚᱠᱷᱚᱱ ᱚᱝᱠᱟ ᱵᱤᱨ ᱠᱚᱠᱚ ᱢᱟᱜ ᱫᱟ ᱟᱯᱮ ᱠᱚ ᱥᱟᱢᱟᱝ ᱨᱮ?
ᱢᱟᱱᱟ ᱫᱚᱞᱮ ᱢᱟᱱᱟᱭᱮᱫ ᱠᱚᱜᱮᱭᱟ, ᱪᱮᱥᱴᱟᱭ ᱫᱟᱞᱮ ᱢᱟᱱᱮ ᱡᱟᱛᱮ ᱵᱟᱠᱚ ᱤᱭᱟᱹ, ᱦᱮᱸ ᱵᱟᱠᱚ ᱢᱟᱜᱽ ᱢᱟ ᱫᱟᱨᱮ ᱠᱚ᱾
ᱟᱪᱪᱷᱟ ᱟᱪᱪᱷᱟ ᱟᱪᱪᱷᱟ, ᱟᱫᱚ ᱜᱚᱝᱠᱮ ᱵᱟᱠᱚ ᱟᱸᱡᱚᱢᱫᱟ ᱟᱫᱚ ᱚᱝᱠᱟ ᱢᱮᱱ ᱠᱟᱛᱮᱜ ᱦᱚᱸ?
ᱟᱨ ᱵᱟᱠᱚ ᱟᱸᱡᱚᱢᱟ ᱚᱝᱠᱟ ᱢᱮᱱᱟᱜ ᱠᱚᱣᱟ ᱚᱝᱠᱟ ᱦᱚᱸ᱾
ᱟᱫᱚ ᱟᱹᱞᱤᱧᱟᱜ ᱢᱮᱱᱫᱚ ᱦᱩᱭᱩᱜ ᱠᱟᱱᱟ, ᱚᱸᱰᱮ ᱟᱛᱩ ᱨᱮ ᱡᱟ ᱡᱟᱦᱟᱸᱭ ᱢᱟᱹᱡᱷᱤ ᱵᱟᱵᱟ ᱢᱮᱱᱟᱭᱟ, ᱛᱚ ᱱᱩᱭ ᱟᱛᱮᱜ ᱡᱩᱫᱤ ᱯᱮ ᱠᱚᱨᱟᱣ ᱠᱟᱜ ᱠᱮᱭᱟ ᱦᱚᱭᱛᱚ ᱢᱟᱹᱡᱷᱤ ᱵᱟᱵᱟ ᱡᱩᱫᱤ ᱢᱮᱱ ᱠᱮᱫᱟᱭ, ᱡᱮ ᱵᱤᱨ ᱵᱚᱱ ᱜᱷᱮᱨᱟᱣ-ᱟ ᱮᱸᱰᱮᱠᱷᱟᱱ ᱠᱤ ᱜᱚᱢᱠᱮ ᱵᱟᱝ ᱜᱟᱱ ᱠᱚᱜᱛᱮ ᱱᱚᱣᱟ ᱫᱚ?
ᱦᱮᱸ ᱱᱚᱣᱟ ᱫᱚ ᱟᱹᱰᱤ ᱵᱷᱟᱜᱮ ᱤᱭᱟᱹ ᱢᱤᱫᱴᱮᱱ ᱠᱟᱱᱟ᱾ ᱠᱤᱱᱛᱩ ᱦᱮᱸ ᱚᱱᱟ ᱪᱮᱥᱴᱟᱭ ᱦᱩᱭᱩᱜ ᱠᱟᱱᱟ᱾
ᱠᱚᱨᱟᱣ ᱨᱮᱱᱟᱜ ᱵᱟᱝ?
ᱦᱮᱸ᱾
ᱩᱸ ᱟᱪᱪᱷᱟ ᱟᱪᱪᱷᱟ ᱟᱪᱪᱷᱟ ᱜᱚᱝᱠᱮ᱾ ᱟᱨ ᱟᱞᱮ ᱦᱚᱸ ᱦᱟᱜ ᱠᱷᱟᱱ ᱜᱚᱝᱠᱮ ᱟᱞᱮ ᱫᱚ, ᱢᱟ ᱞᱟᱹᱭᱵᱤᱱ ᱜᱚᱢᱠᱮ ᱪᱮᱜ ᱵᱤᱱ ᱞᱟᱹᱭᱮᱫ ᱛᱟᱦᱮᱸᱫ᱾
ᱟᱯᱮ ᱥᱮᱫ ᱫᱚ ᱪᱮᱫ ᱵᱤᱨ ᱫᱤᱥᱚᱢ ᱠᱟᱱᱟ᱾
ᱟᱞᱮᱥᱮᱫ ᱫᱚ ᱜᱚᱝᱠᱮ ᱮᱠᱷᱟᱱ ᱵᱤᱞᱟᱹᱛ ᱫᱤᱥᱚᱢ᱾ ᱱᱚᱛᱮ ᱫᱚ ᱮᱠᱷᱟᱱ ᱵᱟᱹᱱᱩᱜ ᱟᱠᱟᱫᱟ, ᱵᱟᱧ ᱵᱤᱨ ᱚᱱᱟ ᱛᱮᱜᱮ ᱛᱩᱞᱤᱧ ᱠᱩᱞᱤᱭᱮᱜ ᱵᱤᱱᱟ᱾ ᱡᱮ ᱵᱤᱨ ᱫᱤᱥᱚᱢ ᱫᱚ ᱚᱠᱟᱞᱮᱠᱟ, ᱟᱞᱮ ᱫᱤᱥᱚᱢ ᱥᱮᱫ ᱫᱚ ᱜᱚᱝᱠᱮ ᱱᱚᱝᱠᱟ ᱫᱚ ᱪᱮᱫ ᱦᱚᱸ ᱵᱟᱹᱱᱩᱜ ᱟᱠᱟᱫᱟ᱾ ᱱᱚᱛᱮ ᱫᱚ ᱟᱠᱷᱟᱱ ᱦᱚᱸᱜᱼᱚᱭ ᱛᱚᱨᱟᱝ ᱥᱤᱡᱤᱱ, ᱥᱤᱡᱤᱱ ᱨᱮ ᱪᱟᱥ ᱵᱟᱥ ᱦᱳᱭᱳᱜᱼᱟ ᱦᱮᱸ᱾
ᱦᱮᱸ᱾
ᱢᱟᱡᱮ ᱢᱟᱡᱮ ᱦᱚᱜᱼᱚᱭ ᱟᱹᱞᱩ ᱠᱚ, ᱟᱹᱞᱩ ᱠᱚ, ᱦᱳᱲᱳ ᱠᱚ, ᱱᱚᱣᱟ ᱠᱚᱜᱮ ᱪᱟᱥᱼᱵᱟᱥ ᱦᱳᱭᱳᱜᱼᱟ᱾ ᱟᱨ ᱚᱝᱠᱟ ᱫᱚ ᱜᱚᱝᱠᱮ ᱵᱟᱹᱱᱩᱜᱼᱟ, ᱟᱨ ᱱᱤᱛ ᱫᱚ ᱜᱚᱝᱠᱮ ᱮᱠᱷᱟᱱ ᱫᱟᱜ ᱛᱚ ᱚᱝᱠᱟ ᱫᱚ ᱵᱟᱭ ᱫᱟᱜ ᱫᱟ, ᱢᱮᱱᱠᱷᱟᱱ ᱛᱟᱹᱭ ᱨᱮᱦᱚᱸ ᱠᱮᱱᱮᱞ ᱠᱚ ᱢᱮᱱᱟᱜ ᱟᱠᱟᱫᱟ᱾ ᱟᱠᱷᱟᱱ ᱦᱮᱸ ᱱᱚᱣᱟ ᱠᱚ ᱫᱟᱜ ᱛᱮᱜᱮᱞᱮ ᱪᱟᱥ ᱵᱟᱥ ᱞᱟᱹᱜᱤᱫᱟ ᱦᱮᱸ᱾
ᱟᱯᱮ ᱥᱮᱫ ᱫᱚ ᱵᱤᱞᱟᱹᱛ ᱫᱤᱥᱚᱢ ᱫᱤᱥᱚᱢ ᱨᱮᱱᱟᱜ ᱫᱚ ᱢᱤᱫᱴᱮᱱ ᱜᱮ ᱥᱩᱵᱤᱫᱟ ᱢᱮᱱᱟᱜ-ᱟ, ᱫᱟᱜ ᱵᱟᱭ ᱫᱟᱜ ᱨᱮᱦᱚᱸ ᱠᱮᱱᱮᱞ ᱨᱮᱱᱟᱜ ᱫᱟᱜ ᱛᱮ ᱪᱟᱥ ᱜᱟᱱᱚᱜ ᱛᱟᱯᱮᱭᱟ᱾
ᱦᱮᱸ ᱜᱚᱝᱠᱮ ᱦᱚᱸᱜᱼᱚᱱᱟ ᱢᱮᱜᱴᱮᱱ ᱟᱹᱰᱤ ᱡᱚᱛᱷᱟᱛ ᱠᱟᱛᱷᱟ ᱵᱤᱱ ᱢᱮᱱ ᱠᱟᱫᱟ, ᱠᱟᱛᱷᱟ ᱫᱚ ᱥᱩᱵᱤᱫᱟ ᱫᱚ ᱮᱠᱫᱚᱢ ᱥᱩᱵᱤᱫᱷᱟ ᱜᱮ ᱢᱮᱱᱟᱜ ᱟ ᱠᱟᱫᱟ ᱢᱤᱫ ᱥᱮᱫ ᱛᱮᱫᱚ᱾ ᱱᱚᱣᱟ ᱢᱮᱜᱴᱮᱱ ᱛᱮᱫᱚᱞᱮ ᱥᱩᱵᱤᱫᱟ ᱜᱮᱭᱟ᱾ ᱟᱨ ᱜᱚᱝᱠᱮ ᱛᱟᱦᱚᱞᱮ ᱱᱚᱣᱟ ᱵᱤᱞᱟᱹᱛ ᱫᱤᱥᱚᱢ ᱵᱮᱱ ᱦᱮᱡ ᱵᱟᱲᱟ ᱟᱠᱟᱱᱟ?
ᱪᱟᱞᱟᱣ ᱫᱩᱧ ᱪᱟᱞᱟᱣ ᱵᱟᱲᱟ ᱟᱠᱟᱱᱟ᱾
ᱟᱪᱪᱷᱟ ᱟᱪᱪᱷᱟ ᱟᱪᱷᱟ ᱵᱟᱦ ᱟᱹᱰᱤ ᱢᱚᱡᱽ᱾
ᱟᱨ, ᱟᱨ ᱟᱯᱮ ᱥᱮᱫ ᱫᱚ ᱵᱟᱨ ᱫᱷᱟᱣ ᱠᱚ ᱪᱟᱥ-ᱟᱥᱮ ᱪᱮᱫ ᱚᱝᱠᱟᱧ ᱟᱸᱡᱚᱢ ᱞᱮᱫᱟ?
ᱦᱮᱸ ᱜᱚᱝᱠᱮ ᱚᱱᱛᱮ ᱫᱚ ᱵᱟᱨ ᱫᱷᱟᱣᱞᱮ ᱪᱟᱥᱟ, ᱦᱚᱸᱜᱼᱚᱭ ᱠᱷᱟᱱ ᱱᱤᱭᱟᱹ ᱫᱷᱟᱣ ᱱᱚᱣᱟᱴᱟᱜ ᱯᱩᱨᱟᱹ ᱯᱳᱭᱞᱳ ᱞᱮ ᱪᱟᱥᱮᱫᱟ, ᱟᱨ ᱨᱟ ᱢᱤᱫ ᱫᱷᱟᱣ ᱫᱚ ᱮᱠᱷᱟᱱ ᱫᱷᱚᱨᱚᱱ ᱱᱚᱣᱟ ᱫᱚ ᱮᱠᱷᱟᱱ ᱮᱠᱫᱚᱢ ᱥᱟᱠᱨᱟᱛ ᱯᱚᱨᱮ ᱯᱚᱨᱮ ᱥᱮᱫ ᱟᱨ ᱢᱤᱫ ᱫᱷᱟᱣ ᱞᱮᱠᱷᱟᱱ ᱞᱮ ᱨᱚᱦᱚᱭᱟ ᱦᱮᱸ᱾
ᱦᱮᱸ᱾
ᱟᱫᱚ ᱚᱱᱟ ᱛᱮᱜᱮ ᱱᱚᱛᱮ ᱫᱚ, ᱦᱩᱲᱩ ᱪᱟᱣᱞᱮ ᱛᱮᱫᱚ ᱟᱱᱟᱴ ᱫᱚ ᱫᱚᱢᱮ ᱛᱚ ᱠᱷᱟᱱ ᱵᱟᱝ ᱜᱮ ᱦᱩᱭᱩᱜᱼᱟ ᱜᱚᱝ ᱠᱮ, ᱜᱚᱝᱠᱮ ᱛᱟᱦᱚᱞᱮ ᱚᱱᱛᱮ ᱫᱚ ᱛᱤᱱ ᱛᱤᱱᱟᱹᱜ ᱵᱟᱨ ᱯᱮ ᱪᱟᱥ ᱛᱟᱵᱚᱱ ᱜᱮᱭᱟ?
ᱟᱞᱮ ᱛᱮ ᱛᱚ ᱚᱱᱮ ᱤᱭᱟᱹ ᱡᱟᱦᱟᱸ ᱫᱟᱜ ᱵᱷᱚᱨᱥᱟ ᱛᱮᱜᱮᱞᱮ ᱪᱟᱥ ᱜᱮᱭᱟ, ᱟᱫᱚ ᱟᱞᱮ ᱥᱮᱫ ᱫᱚ ᱚᱝᱠᱟ ᱢᱤᱫ ᱫᱷᱟᱣ ᱜᱮᱞᱮ ᱪᱟᱥ ᱜᱮᱭᱟ᱾ ᱚᱱᱟ ᱵᱟᱨ ᱫᱷᱟᱣ ᱫᱚ ᱪᱟᱥ ᱵᱟᱝ ᱦᱳᱭᱳᱜ ᱜᱮᱭᱟ ᱡᱟ ᱚᱱᱮ ᱫᱟᱜ ᱡᱟᱹᱯᱩᱫ ᱡᱟᱦᱟᱸᱭ ᱠᱮᱫᱟᱭ ᱚᱱᱟ ᱛᱮᱜᱮᱞᱮ ᱪᱟᱥ ᱜᱮᱭᱟ᱾
ᱟᱪᱪᱷᱟ ᱟᱪᱪᱷᱟ ᱟᱪᱪᱷᱟ ᱟᱪᱪᱷᱟ, ᱟᱪᱪᱷᱟ ᱜᱚᱝᱠᱮ᱾
ᱠᱤᱪᱷᱩ ᱦᱚᱲ ᱫᱚ ᱢᱟᱱᱮ ᱟᱫᱚ ᱤᱭᱟᱹ ᱡᱟᱦᱟᱸ ᱤᱭᱟᱹ ᱯᱩᱠᱷᱨᱤ ᱠᱚ ᱢᱮᱱᱟᱜ ᱛᱟᱠᱚ, ᱜᱟᱹᱰᱤᱭᱟᱹ ᱠᱚ ᱢᱮᱱᱟᱜ ᱛᱟᱠᱚᱣᱟ, ᱟᱫᱚ ᱚᱱᱟ ᱛᱮ ᱤᱭᱟᱹ ᱤᱭᱟᱹ ᱤᱭᱟᱹ ᱛᱮ ᱢᱚᱴᱚᱨ ᱛᱮ ᱫᱟᱜ ᱠᱚ ᱨᱟᱠᱟᱵᱟ ᱟᱨ ᱡᱟᱦᱟᱸᱱᱟᱜ ᱥᱚᱵᱽᱡᱤ ᱠᱚᱠᱚ ᱪᱟᱥ ᱜᱮᱭᱟ᱾
ᱟᱪᱪᱷᱟ ᱟᱪᱪᱷᱟ ᱟᱪᱪᱷᱟ ᱟᱪᱪᱷᱟ᱾ ᱵᱟᱝ ᱜᱚᱝᱠᱮ ᱢᱟᱱᱮ ᱢᱤᱫ ᱯᱨᱚᱨᱠᱟᱨ ᱛᱮᱫᱚ ᱵᱮᱥ ᱛᱚ ᱵᱮᱥ ᱜᱮᱭᱟ ᱦᱚᱸᱜ-ᱚ ᱚᱝᱠᱟ ᱡᱮᱢᱚᱱ ᱡᱟᱦᱟᱸ ᱞᱮᱠᱟ ᱵᱤᱱ ᱢᱮᱱ ᱠᱮᱫᱟ ᱡᱮ ᱯᱩᱠᱷᱨᱤ ᱠᱚ ᱨᱮᱱᱟᱜ ᱫᱟᱜ ᱛᱮᱠᱚ ᱪᱟᱥᱟ, ᱦᱮᱸ ᱵᱟᱝ?
ᱦᱮᱸ ᱦᱮᱸ᱾
ᱟᱫᱚ ᱜᱚᱝᱠᱮ ᱧᱮᱞ ᱵᱤᱱ ᱟᱵᱚ ᱥᱟᱱᱛᱟᱲ, ᱟᱻ ᱥᱟᱱᱛᱟᱲ ᱠᱚᱫᱚ ᱪᱟᱥ-ᱵᱟᱥ ᱪᱮᱛᱟᱱ ᱨᱮᱜᱮ ᱛᱚ ᱴᱮᱦᱟᱴ ᱠᱟᱛᱮ ᱢᱮᱱᱟᱜ ᱵᱚᱱᱟ ᱢᱟ ᱞᱟᱹᱭ ᱵᱤᱱ ᱜᱚᱝᱠᱮ᱾
ᱦᱮᱸ᱾
ᱛᱟᱦᱚᱞᱮ ᱜᱚᱝᱠᱮ ᱚᱱᱛᱮ ᱫᱚ ᱯᱚᱨᱚᱵᱽ ᱠᱚᱫᱚ ᱪᱮᱫ ᱪᱮᱫ ᱯᱮ ᱢᱟᱱᱟᱣ ᱛᱟᱵᱚᱱ ᱜᱮᱭᱟ?
ᱚ, ᱯᱚᱨᱚᱵᱽ ᱠᱚ ᱵᱚᱞᱛᱮ ᱫᱚ
ᱟᱨ ᱯᱚᱨᱚᱵᱽ ᱠᱚ ᱵᱚᱞᱛᱮ ᱫᱚ ᱤᱭᱟᱹ ᱠᱚ, ᱦᱮᱸ ᱵᱟᱦᱟ, ᱥᱚᱨᱦᱟᱭ᱾ ᱵᱟᱦᱟ, ᱥᱚᱨᱦᱟᱭ ᱠᱚ ᱦᱩᱭᱩᱜ ᱜᱮᱭᱟ ᱚᱱᱟ ᱜᱮ᱾
ᱟᱪᱪᱷᱟ ᱟᱪᱪᱷᱟ ᱟᱪᱪᱷᱟ ᱢᱟᱱᱮ ᱚᱝᱠᱟ ᱡᱮᱢᱚᱱ ᱚᱝᱠᱟ ᱡᱮᱢᱚᱱ ᱯᱚᱨᱚᱵᱽ ᱫᱚ ᱵᱟᱝ ᱦᱩᱭᱩᱜ ᱜᱮᱭᱟ ᱡᱮᱢᱚᱱ ᱱᱚᱝᱠᱟ᱾ ᱛᱟᱞᱦᱮ ᱜᱚᱝᱠᱮ ᱟᱯᱮ ᱴᱷᱮᱱ ᱠᱷᱚᱱ ᱫᱚ ᱯᱟᱴᱟᱵᱤᱸᱫᱷᱟᱹ ᱫᱚ ᱛᱤᱱᱟᱹᱜ ᱥᱟᱺᱜᱤᱧᱟ ᱜᱚᱝᱠᱮ?
ᱟᱻ ᱵᱤᱥᱤ ᱫᱚ ᱵᱟᱝ ᱥᱟᱺᱜᱤᱧᱟ ᱳᱭ ᱛᱤᱨᱤᱥ ᱪᱚᱞᱞᱤᱥ ᱢᱤᱱᱤᱴ ᱨᱮᱱᱟᱜ ᱨᱟᱥᱛᱟ ᱠᱟᱱᱟ᱾
ᱟᱪᱪᱷᱟ ᱟᱪᱪᱷᱟ, ᱢᱟᱱᱮ ᱫᱚᱢᱮ ᱜᱚᱝᱠᱮ ᱫᱚᱢᱮ ᱫᱚ ᱵᱟᱝ ᱥᱟᱺᱜᱤᱧᱟ ᱵᱟᱝ?
ᱫᱚᱢᱮ ᱫᱚ ᱵᱟᱝ ᱥᱟᱺᱜᱤᱧᱟ, ᱟᱨ ᱟᱹᱵᱤᱱ ᱫᱚ ᱯᱟᱴᱟᱵᱤᱸᱫᱷᱟᱹ ᱵᱤᱱ ᱦᱮᱡ ᱵᱟᱲᱟ ᱟᱠᱟᱱᱟ ᱥᱮ ᱵᱟᱝ?
ᱯᱟᱴᱟᱵᱤᱸᱫᱟᱹ ᱞᱤᱧ ᱪᱟᱞᱟᱣ ᱞᱮᱱᱟ ᱜᱚᱢᱠᱮ ᱟᱹᱰᱤ ᱫᱤᱱ ᱞᱤᱧ ᱪᱟᱞᱟᱣᱟ ᱱᱟᱹᱞᱤᱧ ᱫᱩ ᱦᱟᱡᱟᱨ ᱦᱳᱭᱛᱚ ᱠᱩᱲᱤ ᱥᱮᱫ ᱞᱤᱧ ᱵᱟᱜᱟᱣ ᱠᱟᱱᱟ, ᱟᱫᱚ ᱵᱟ ᱠᱷᱟᱱ ᱥᱚᱢᱚᱭ ᱠᱚ ᱚᱠᱛᱚ ᱠᱚ ᱵᱟᱝ ᱧᱟᱢ ᱠᱟᱱᱟ᱾ ᱟᱨ ᱟᱫᱚ ᱵᱟᱹᱞᱤᱧ ᱵᱟᱜᱟᱣ ᱟᱠᱟᱱᱟ ᱮᱠᱟᱞ᱾
ᱟᱪᱪᱷᱟ ᱚ, ᱟᱫᱚ ᱟᱹᱵᱤᱱ ᱡᱚᱠᱷᱚᱱ ᱵᱤᱱ ᱦᱮᱡ ᱞᱮᱱᱟ ᱛᱟᱦᱞᱮ ᱪᱮᱜ? ᱪᱮᱠᱟ ᱢᱟᱱᱮ, ᱪᱮᱜᱠᱟ ᱨᱟᱹᱥᱠᱟᱹ ᱦᱩᱭ ᱞᱮᱱᱟ, ᱪᱮᱜᱠᱟ ᱢᱟᱱᱮ ᱵᱷᱤᱲ ᱠᱚ ᱦᱩᱭ ᱞᱮᱱᱟ?
ᱵᱟ, ᱜᱚᱝᱠᱮ ᱥᱟᱹᱨᱤᱜᱮ ᱟᱹᱰᱤ, ᱟᱹᱰᱤ ᱠᱟᱛᱷᱟ ᱵᱤᱱ ᱠᱩᱞᱤᱭ ᱟᱠᱟᱫ ᱞᱤᱧᱟᱹ᱾ ᱛᱚ ᱨᱟᱹᱥᱠᱟᱹ ᱫᱚ ᱟᱹᱰᱤ ᱢᱚᱸᱡᱽ ᱦᱩᱭ ᱞᱮᱱ ᱜᱮ ᱛᱟᱦᱮᱸᱫ, ᱛᱚᱠᱷᱚᱱ ᱛᱚ ᱩᱱ ᱫᱚ ᱠᱷᱟᱱ ᱟᱹᱞᱤᱧ ᱦᱚᱸ ᱟᱨ ᱪᱟᱞᱟᱣ, ᱪᱟᱞᱟᱣ ᱫᱚᱨᱠᱟᱨ ᱠᱷᱟᱹᱛᱤᱨ ᱛᱮᱞᱤᱧ ᱪᱟᱞᱟᱣ ᱞᱮᱱ ᱜᱮᱭᱟ, ᱠᱤᱨᱤᱧ ᱜᱮᱞᱤᱧ ᱵᱟᱜᱟᱣ ᱞᱮᱱᱟ, ᱠᱤᱪᱷᱩ ᱛᱤᱨᱤᱭᱳ ᱵᱟᱱᱟᱢ ᱠᱚ᱾ ᱛᱚ, ᱠᱷᱟᱱ ᱥᱟᱹᱨᱤ ᱠᱟᱛᱷᱟ ᱵᱚᱞ ᱜᱚᱝᱠᱮ ᱫᱚᱢᱮ ᱟᱹᱰᱤ ᱪᱚᱨᱚᱠ ᱦᱚᱲ ᱮᱵᱚᱝ ᱫᱚᱢᱮ, ᱫᱚᱢᱮ ᱞᱤᱧ ᱨᱟᱹᱥᱠᱟᱹ ᱠᱮᱫᱟ, ᱮᱵᱚᱝ ᱫᱤᱥᱚᱢ ᱨᱮᱱ ᱦᱚᱲ ᱩᱝᱠᱩ ᱠᱚ ᱦᱮᱡ ᱞᱮᱱᱟ, ᱩᱝᱠᱩ ᱥᱟᱞᱟᱜ ᱩᱯᱨᱩᱢ ᱥᱟᱹᱨᱤᱜᱮ ᱜᱚᱝᱠᱮ ᱦᱚᱭᱛᱚ ᱟᱹᱰᱤ ᱜᱮ ᱢᱚᱸᱡᱽ ᱵᱩᱡᱷᱟᱹᱣᱱᱟ ᱜᱚᱝᱠᱮ᱾ ᱛᱟᱦᱞᱮ ᱜᱚᱝᱠᱮ ᱟᱯᱮ ᱫᱚ ᱯᱨᱚᱛᱛᱮᱠ ᱵᱟᱨᱯᱮ ᱪᱟᱞᱟᱜ ᱛᱟᱵᱚᱱ ᱜᱮᱭᱟ?
ᱦᱮᱸ ᱟᱞᱮ ᱫᱚ, ᱥᱳᱨ ᱜᱮᱭᱟ ᱫᱚ ᱟᱞᱮ ᱫᱚ ᱯᱨᱚᱛᱤ ᱵᱟᱨ ᱜᱮᱞᱮ ᱪᱟᱞᱟᱜ ᱜᱮᱭᱟ ᱟᱹᱰᱤ ᱨᱟᱹᱥᱠᱟᱹᱭ ᱜᱮᱭᱟᱞᱮ᱾
ᱵᱟᱦ ᱜᱚᱝᱠᱮ ᱵᱟᱦ᱾
ᱟᱞᱮ ᱫᱚ, ᱟᱞᱮ ᱫᱚ ᱤᱭᱟᱹᱞᱮ ᱤᱫᱤ ᱜᱮᱭᱟ ᱫᱚᱠᱟᱱ ᱠᱚᱞᱮ ᱤᱫᱤ ᱜᱮᱭᱟ ᱟᱞᱮ ᱫᱚ ᱥᱩᱨ ᱜᱮᱫᱚ᱾ ᱦᱳᱴᱮᱞ ᱠᱚ ᱚᱸᱰᱮ ᱫᱟᱠᱟ ᱠᱚᱞᱮ ᱟᱠᱷᱨᱤᱧ ᱜᱮᱭᱟ᱾
ᱟᱪᱪᱷᱟ, ᱟᱪᱪᱷᱟ, ᱟᱪᱪᱷᱟ, ᱛᱟᱦᱞᱮ ᱜᱚᱝᱠᱮ ᱩᱯᱨᱩᱢ ᱦᱩᱭ ᱞᱮᱱ ᱛᱵᱚᱱ ᱠᱷᱟᱱ ᱛᱤᱱᱟᱹᱜ ᱪᱚᱨᱚᱠ ᱪᱟᱞᱟᱣ ᱦᱚᱭᱛᱳ ᱛᱟᱹᱱ ᱨᱮ ᱪᱟᱞᱟᱣ ᱵᱟ ᱪᱟᱞᱟᱣ ᱠᱟᱛᱮᱫ ᱩᱯᱨᱩᱢ ᱩᱯᱨᱩᱢ ᱛᱟᱦᱮᱸ ᱠᱚᱜ ᱛᱟᱵᱚᱱᱟ ᱟᱹᱰᱤ ᱪᱚᱨᱚᱠ ᱨᱚᱲ ᱨᱚᱯᱚᱲ ᱦᱩᱭ ᱠᱚᱜ-ᱟ ᱦᱮᱸ ᱵᱟᱝ?
ᱦᱮᱸ᱾
ᱮᱠᱫᱚᱢ ᱴᱷᱤᱠ ᱜᱚᱝᱠᱮ᱾
ᱳᱻ ᱛᱟᱦᱞᱮ ᱜᱚᱝᱠᱮ ᱢᱟᱱᱮ ᱟᱯᱮ ᱫᱚ ᱢᱟᱱᱮ ᱯᱨᱚᱛᱮᱠ ᱵᱟᱨ ᱜᱮ ᱦᱳᱴᱮᱞ ᱠᱚ ᱵᱟ ᱱᱚᱝᱠᱟᱱᱟᱜ ᱡᱟᱦᱟᱱᱟᱜ ᱟᱵᱚᱣᱟᱜ ᱥᱟᱶ ᱛᱟᱨ ᱨᱮᱱᱟᱜ ᱥᱟᱯᱟᱯ ᱛᱤ ᱠᱚᱯᱮ ᱤᱫᱤ ᱫᱚᱯᱮ ᱤᱫᱤ ᱜᱮᱭᱟ?
ᱦᱮᱸ, ᱤᱫᱤ ᱜᱮᱭᱟᱞᱮ᱾
ᱟᱨ ᱛᱟᱦᱞᱮ ᱜᱚᱝᱠᱮ ᱚᱸᱰᱮ ᱠᱷᱚᱱᱟᱜ ᱫᱚ ᱯᱟᱴᱟ, ᱯᱟᱴᱟᱵᱤᱸᱫᱟᱹ ᱨᱮ ᱚᱝᱠᱟ ᱪᱟᱞᱟᱣ ᱫᱚᱞᱤᱧ ᱪᱟᱞᱟᱣᱮᱱ ᱨᱮᱦᱚᱸ, ᱟᱹᱞᱤᱧ ᱫᱚ ᱩᱱ ᱦᱤᱞᱳᱜ ᱫᱚ ᱟᱹᱰᱤ ᱵᱤᱞᱚᱢ ᱧᱚᱜ ᱜᱮᱞᱤᱧ ᱵᱟᱜᱟᱣ ᱠᱟᱱ ᱛᱟᱦᱮᱸᱜ, ᱟᱫᱚ ᱦᱚᱭᱛᱳ ᱚᱝᱠᱟ ᱫᱚ ᱵᱟᱹᱞᱤᱧ ᱧᱮᱞ ᱫᱟᱲᱮᱭᱟᱫᱟ ᱴᱷᱤᱠ ᱢᱚᱛᱚ᱾ ᱟᱸᱻ ᱜᱚᱝᱠᱮ ᱟᱹᱞᱤᱧᱟᱜ ᱡᱮᱢᱚᱱ ᱥᱟᱶᱛᱟ ᱨᱮᱱᱟᱜ ᱴᱟᱢᱟᱠ ᱛᱩᱢᱫᱟᱜ ᱵᱟ ᱱᱚᱝᱠᱟᱱᱟᱜ ᱡᱤᱱᱤᱥ ᱚᱸᱰᱮ ᱪᱮᱜᱠᱟ ᱠᱚ ᱟᱬᱜᱚᱭ ᱜᱮᱭᱟ ᱜᱚᱝᱠᱮ? ᱤᱱᱟᱹ ᱯᱚᱨ ᱟᱹᱞᱤᱧ ᱫᱚ ᱫᱩᱡᱟᱨ ᱠᱩᱲᱤ ᱯᱚᱨ ᱫᱚ ᱵᱟᱞᱤᱧ ᱵᱟᱜᱟᱣ ᱠᱟᱱᱟ᱾ ᱞᱟ-ᱞᱟᱦᱟᱛᱮ ᱡᱮᱢᱚᱱ ᱠᱚ ᱟᱬᱜᱚᱭᱮᱫ ᱛᱟᱦᱮᱸᱜ-ᱟ ᱚᱱᱟ ᱥᱟᱶ ᱴᱟᱢᱟᱠ ᱛᱩᱢᱫᱟᱜ ᱠᱚ ᱟᱬᱜᱳᱭᱮᱫ ᱛᱟᱦᱮᱸ ᱚᱱ- ᱚᱱᱠᱟ ᱠᱚ ᱟᱬᱜᱚᱭᱮᱫᱟ?
ᱦᱮᱸ ᱚᱱᱠᱟ ᱠᱚ ᱟᱬᱜᱳ ᱭᱮᱫᱟ ᱢᱟᱱᱮ ᱟᱹᱰᱤ ᱟᱹᱰᱤ ᱨᱚᱠᱚᱢᱟᱜ ᱠᱚ ᱟᱬᱜᱚᱭᱟ ᱢᱟᱱᱮ ᱟᱹᱰᱤ ᱨᱚᱠᱚᱢ ᱧᱟᱢᱚᱜᱼᱟ ᱡᱚᱛᱚ ᱨᱚᱠᱚᱢ ᱠᱤᱪᱷᱩ ᱜᱮ ᱧᱟᱢᱚᱜᱼᱟ ᱛᱤᱨᱭᱳ, ᱵᱟᱱᱟᱢ᱾ ᱟᱨ ᱡᱷᱚᱛᱚ ᱠᱤᱪᱷᱩ ᱜᱮ ᱧᱟᱢᱚᱜᱼᱟ᱾ ᱟᱜ ᱥᱟᱨ ᱠᱷᱚᱱ ᱥᱩᱨᱩ ᱠᱟᱛᱮᱜ ᱢᱟᱱᱮ ᱪᱮᱫ ᱡᱟᱦᱱᱟᱜ ᱜᱮᱢ ᱯᱟᱸᱡᱟᱭ ᱡᱷᱚᱛᱚ ᱜᱮᱢ ᱧᱟᱢᱟ ᱚᱸᱰᱮ ᱫᱚ᱾
ᱟᱪᱪᱷᱟ, ᱪᱷᱟ, ᱪᱷᱟ, ᱪᱷᱟ, ᱵᱟᱦ, ᱵᱟᱦ ᱜᱚᱢᱠᱮ ᱟᱹᱰᱤ ᱢᱚᱡᱽ᱾
ᱠᱤᱱᱛᱩ ᱞᱟᱦᱟᱛᱮ, ᱞᱟᱦᱟ ᱛᱮ ᱞᱟᱦᱟ ᱛᱮ ᱫᱚ ᱮᱠᱷᱚᱱ ᱫᱚ ᱢᱟᱱᱮ ᱞᱟᱦᱟ ᱪᱮᱫ ᱞᱮᱠᱟ ᱠᱚ ᱟᱹᱜᱩᱭ ᱛᱟᱦᱮᱸᱫ ᱚᱱᱟ ᱦᱟᱞᱠᱟ ᱠᱚᱢ ᱠᱟᱱᱟ, ᱠᱤᱱᱛᱩ ᱢᱟᱱᱮ ᱴᱷᱤᱠ ᱜᱮᱭᱟ ᱢᱟᱱᱮ ᱧᱟᱢᱚᱜᱼᱟ ᱯᱩᱨᱟᱹ᱾
ᱟᱪᱪᱷᱟ, ᱪᱷᱟ, ᱪᱷᱟ, ᱪᱷᱟ ᱟᱫᱚ ᱜᱚᱝᱠᱮ ᱫᱤᱱ ᱫᱤᱱ ᱛᱮ ᱟᱹᱨᱩ ᱯᱷᱮᱨᱟᱜ ᱠᱟᱱᱟ ᱛᱚ ᱵᱟᱝ?
ᱦᱮᱸ᱾
ᱟᱨ ᱱᱮᱛᱟᱨ ᱫᱚ ᱟᱫᱚ ᱚᱱᱠᱟ ᱡᱮᱢᱚᱱ ᱥᱟᱸᱜᱤᱧ ᱥᱟᱜᱤᱧ ᱨᱮᱱ ᱦᱚᱲ ᱦᱚᱸ ᱞᱟᱦᱟ ᱛᱮ ᱞᱮᱠᱟ ᱠᱚ ᱦᱤᱡᱩᱜ ᱠᱟᱱᱟ ᱡᱮᱢᱚᱱ ᱞᱟᱦᱟ ᱛᱮ ᱡᱮᱢᱚᱱ ᱥᱟᱸᱜᱤᱧ ᱦᱚᱲ ᱠᱚ ᱦᱤᱡᱩᱜ ᱛᱟᱦᱮᱸᱜ ᱜᱚᱢᱠᱮ?
ᱦᱮᱸ ᱞᱟᱦᱟ ᱛᱮ ᱞᱟᱦᱟ ᱛᱮ ᱢᱟᱛᱚ ᱟᱹᱰᱤ ᱥᱟᱺᱜᱤᱧ ᱥᱟᱺᱜᱤᱧ ᱠᱷᱚᱱ ᱠᱚ ᱦᱤᱡᱩᱜ ᱛᱟᱦᱮᱸᱫ ᱚᱱᱟ ᱯᱟᱴᱟᱵᱤᱫᱟᱹ ᱧᱮᱞ᱾ ᱛᱮᱦᱤᱧ ᱜᱟᱯᱟ -ᱛᱮᱦᱤᱧ ᱜᱟᱯᱟ ᱫᱚ ᱚᱱᱠᱟ ᱵᱟᱠᱚ ᱦᱤᱡᱩᱜ ᱠᱟᱱᱟ ᱡᱷᱚᱛᱚ ᱦᱚᱲ ᱢᱟᱱᱮ ᱠᱟᱹᱢᱤ ᱨᱮᱠᱚ ᱵᱮᱥᱛᱚᱜ ᱠᱟᱱᱟ᱾
ᱦᱮᱸ, ᱦᱮᱸ, ᱦᱮᱸ ᱚᱱᱟ ᱫᱚ ᱜᱚᱝᱠᱮ ᱮᱠᱫᱚᱢ ᱥᱟᱹᱨᱤ ᱠᱟᱛᱷᱟ ᱜᱮᱵᱤᱱ ᱨᱚᱲ ᱠᱟᱫᱟ᱾ ᱟᱫᱚ ᱜᱚᱝᱠᱮ ᱩᱱᱟᱹᱜ ᱠᱟᱹᱢᱤ ᱛᱚ ᱟᱵᱚ ᱫᱚ ᱥᱟᱨᱟ ᱡᱤᱵᱚᱱ ᱜᱮ ᱛᱟᱦᱮᱱ ᱛᱟᱵᱚᱱ ᱜᱮᱭᱟ ᱦᱮᱸ ᱵᱟᱝ?
ᱦᱮᱸ ᱠᱤᱱᱛᱩ ᱚᱱᱟ ᱯᱷᱟᱠ ᱨᱮᱦᱚᱸ ᱠᱟᱹᱜ ᱤᱭᱟᱹ ᱠᱚᱫᱚ ᱩᱪᱤᱛ ᱠᱟᱱᱟ ᱠᱟᱱᱟ ᱦᱮᱸ ᱥᱮ?
ᱦᱮᱸ ᱟᱹᱞᱤᱧᱟᱜ ᱢᱮᱱᱫᱚ ᱵᱚᱪᱷᱚᱨ ᱨᱮᱫᱚ ᱢᱤᱫ ᱫᱤᱱ ᱫᱚ ᱫᱤᱱ ᱩᱰᱩᱝ ᱠᱟᱛᱮᱜ ᱢᱤᱫᱴᱮᱱ ᱢᱤᱫ ᱵᱮᱲᱟ ᱫᱚ ᱨᱟᱹᱥᱠᱟᱹ ᱡᱚᱝ ᱦᱚᱸ ᱱᱟᱯᱟᱭ ᱜᱮ ᱠᱟᱛᱷᱟ ᱠᱟᱱᱟ ᱦᱮᱸ ᱥᱮ ᱵᱟᱝ ᱜᱚᱝᱠᱮ?
ᱦᱮᱸ ᱨᱟᱹᱥᱠᱟᱹ ᱫᱚ ᱩᱪᱤᱛ ᱜᱮ ᱠᱟᱱᱟ ᱦᱮᱸ, ᱠᱟᱹᱢᱤ ᱫᱚ ᱛᱟᱦᱮᱱ ᱜᱮᱭᱟ᱾ ᱚᱱᱟ ᱚᱱᱟ ᱯᱷᱟᱠ ᱨᱮ ᱠᱟᱹᱡ ᱨᱟᱹᱥᱠᱟᱹ ᱦᱚᱸ ᱩᱪᱤᱛ ᱠᱟᱱᱟ ᱦᱮᱸᱥᱮ᱾
ᱦᱮᱸ ᱠᱟᱹᱢᱤ ᱫᱚ ᱪᱟᱞᱟᱜ ᱦᱤᱡᱩᱜ-ᱟ ᱦᱮᱸ ᱵᱟᱝ?
ᱦᱮᱸ᱾
ᱟᱹᱰᱤ ᱴᱷᱤᱠ ᱜᱚᱢᱠᱮ, ᱛᱟᱦᱚᱞᱮ ᱜᱚᱢᱠᱮ ᱮᱜ ᱛᱟᱦᱞᱮ ᱟᱹᱰᱤ ᱢᱚᱡᱽ ᱟᱨ ᱪᱚᱞᱚ ᱛᱟᱦᱚᱞᱮ ᱢᱟ ᱟᱹᱰᱤ ᱜᱷᱟᱹᱲᱤᱡ ᱜᱮᱞᱟᱝ ᱜᱟᱞᱢᱟᱨᱟᱣ ᱠᱮᱫᱟ ᱜᱚᱝᱠᱮ ᱦᱮᱸ ᱵᱟᱝ?
ᱦᱮᱸ, ᱦᱮᱸ᱾
ᱟᱨ ᱪᱚ ᱛᱟᱦᱚᱞᱮ ᱟᱨᱚ ᱱᱚᱝᱠᱟ ᱜᱮ, ᱦᱮᱸ ᱜᱚᱢᱠᱮ ᱢᱟ ᱛᱟᱦᱚᱞᱮ ᱟᱨᱚ ᱨᱚᱯᱚᱲ ᱦᱩᱭᱩᱜᱼᱟ᱾
ᱟᱨ ᱨᱚᱯᱚᱲ ᱦᱳᱭᱳᱜᱼᱟ᱾
ᱡᱚᱦᱟᱨ ᱜᱮ ᱜᱚᱢᱠᱮ ᱡᱚ